ᱡᱚᱦᱟᱨ ᱜᱮ᱾ ᱡᱚᱦᱟᱨ ᱦᱮᱞᱳ
ᱵᱟᱝ ᱟᱸᱡᱚᱢᱚᱜ ᱠᱟᱱᱟ᱾
ᱟᱪᱪᱷᱟ ᱟᱪᱪᱷᱟ ᱛᱟᱦᱞᱮ ᱱᱮᱴᱳᱣᱟᱨᱠ ᱠᱚᱨᱮᱱᱟᱜ ᱠᱟᱹᱴᱤᱡ ᱮ ᱰᱤᱥᱴᱟᱵᱮᱜ ᱛᱟᱦᱮᱸᱡ᱾
ᱟᱪᱪᱷᱟ
ᱱᱤᱛᱚᱜ ᱫᱚ ᱟᱸᱚᱢᱚᱜ ᱠᱟᱱᱟ ᱜᱚᱝᱠᱮ?
ᱦᱮᱸ ᱦᱮᱸᱜ ᱱᱤᱛᱚᱜ ᱫᱚ ᱟᱸᱡᱚᱢᱚᱜ ᱠᱟᱱᱟ᱾ ᱪᱮᱫ ᱠᱚᱢ ᱪᱤᱠᱟᱹᱭᱮᱫ ᱛᱟᱞᱟᱝᱟ ᱞᱟᱹᱭ ᱢᱮ ᱛᱚᱵᱮ? ᱟᱪᱪᱷᱟ ᱟᱫᱚ ᱚᱱᱛᱮ ᱫᱟᱜ ᱫᱟᱭ ᱛᱟᱦᱞᱮ ᱵᱟᱝ?
ᱫᱟᱜ ᱠᱚ ᱟᱹᱰᱤ ᱡᱳᱨ ᱜᱮᱭᱟ᱾
ᱦᱮᱸ ᱱᱤᱛᱚᱜ ᱫᱚ ᱛᱟᱦᱞᱮ ᱚᱠᱟ ᱥᱮᱫ ᱨᱮ ᱢᱮᱱᱟᱢᱟ?
ᱢᱮᱱᱟᱜ ᱟᱠᱟᱫᱤᱧᱟ ᱚᱲᱟᱜ ᱥᱮᱜ ᱨᱮᱜᱮ᱾ ᱫᱟᱜ ᱡᱟᱞᱟ ᱚᱠᱟᱥᱮᱜ ᱦᱚᱸ ᱩᱰᱩᱝ ᱠᱚ ᱵᱟᱝ ᱜᱟᱱᱚᱜ ᱠᱟᱱᱟ᱾
ᱚᱸ
ᱫᱩᱣᱟᱹᱨ ᱠᱚ ᱞᱚᱥᱚᱫ ᱪᱟᱵᱟᱣ ᱠᱟᱱᱟ ᱨᱟᱪᱟ ᱠᱚ᱾ ᱟᱞᱮ ᱥᱮᱫ ᱫᱚ ᱡᱟᱭᱜᱟ ᱥᱮᱨᱚᱠᱚᱢ ᱵᱟᱹᱱᱩᱜᱼᱟ, ᱡᱟᱦᱟᱸ ᱥᱮᱫ ᱪᱟᱞᱟᱣ ᱞᱮᱠᱟᱱᱟᱜ ᱜᱚᱴᱟ ᱥᱮᱫ ᱞᱚᱥᱚᱜ ᱛᱮ
ᱟᱸ ᱟᱫᱚ ᱚᱱᱟ ᱚᱱᱟᱜᱤᱧ ᱞᱟᱹᱭᱫᱟᱹᱧ ᱟᱨᱠᱤ ᱢᱟᱱᱮ ᱯᱷᱳᱱ ᱥᱩᱨ ᱨᱮ ᱠᱟᱹᱴᱤᱜ ᱨᱚᱲ ᱞᱟᱭ ᱠᱷᱟᱱ ᱠᱟᱹᱴᱤᱜ ᱵᱷᱟᱜᱮ ᱠᱚᱜᱼᱟ᱾ ᱵᱟᱰᱟᱭ ᱠᱮᱫᱟ ᱦᱳᱭ ᱭᱟ᱾ ᱟᱫᱚ ᱠᱟᱹᱴᱤᱡ ᱤᱭᱟᱹ ᱟᱹᱰᱤ ᱤᱭᱟᱹ ᱧᱚᱜ ᱜᱮ ᱟᱸᱡᱚᱢᱚᱜ ᱠᱟᱱᱟ ᱥᱮ᱾
ᱟᱪᱪᱷᱟ ᱟᱪᱪᱷᱟ ᱱᱤᱛᱳᱜ ᱱᱤᱛᱚᱜ ᱟᱸᱡᱚᱢᱚᱜ ᱠᱟᱱᱟ?
ᱚᱸ ᱦᱳᱭ ᱱᱤᱛᱳᱜ ᱫᱚ ᱟᱸᱡᱚᱢᱚᱜ ᱠᱟᱱᱟ ᱛᱟᱯᱚᱨᱮ ᱛᱟᱦᱞᱮ ᱪᱮ ᱱᱤᱛᱚᱜ ᱫᱚ ᱪᱮᱫ ᱠᱚᱢ ᱠᱟᱹᱢᱤ ᱵᱟᱲᱟᱭᱫᱟ?
ᱠᱟᱹᱢᱤ ᱵᱚᱞᱛᱮ ᱥᱮᱨᱚᱠᱚᱢ ᱫᱚ ᱪᱮᱫ ᱦᱚᱸ ᱵᱟᱝ ᱟᱫᱚ ᱚᱱᱟ ᱯᱩᱲᱤᱭᱟᱹ ᱠᱚᱜᱮ ᱠᱟᱹᱴᱤᱡ ᱯᱟᱲᱟᱜ ᱵᱟᱲᱟ ᱦᱩᱭᱩᱜ ᱠᱟᱱᱟ᱾ ᱚᱸ ᱪᱟᱥ ᱠᱟᱹᱢᱤ ᱞᱟᱹᱜᱤᱫ, ᱟᱫᱚ ᱚᱱᱟ ᱠᱚᱜᱮ ᱠᱟᱹᱢᱤ ᱵᱟᱲᱟᱭ ᱦᱩᱭᱩᱜ ᱵᱮᱱᱟᱨ ᱫᱟᱜ ᱠᱷᱟᱹᱛᱤᱨ ᱚᱲᱟᱜ ᱥᱮᱫ ᱨᱮᱜᱮ ᱢᱮᱱᱟᱜ ᱟᱠᱟᱫᱤᱧᱟ᱾
ᱩᱸ ᱛᱟᱦᱞᱮ ᱚᱱᱛᱮ ᱫᱚ ᱚᱱᱮ ᱵᱟᱯᱞᱟ ᱠᱚ ᱵᱟᱝ ᱦᱩᱭᱩᱜ ᱠᱟᱱᱟ ᱵᱟᱯᱞᱟ ᱚᱲᱟᱜ ᱥᱮᱨᱚᱠᱚᱢ?
ᱵᱟᱯᱞᱟ ᱫᱚ ᱱᱟᱦ ᱱᱤᱭᱟᱹ ᱜᱷᱟᱹᱲᱤᱡ ᱫᱚ ᱵᱟᱝ ᱦᱩᱭᱩᱜ ᱠᱟᱱᱟ, ᱦᱩᱭᱮᱱᱟ
ᱟᱫᱚ ᱱᱤᱭᱟᱹ ᱜᱷᱟᱹᱲᱤ ᱫᱚ ᱠᱷᱟᱱ ᱵᱟᱹᱱᱩᱜᱼᱟ᱾ ᱟᱫᱚ ᱚᱝᱠᱟᱱ ᱠᱚᱲᱟ ᱠᱩᱲᱤ ᱠᱚᱦᱚᱸ ᱵᱟᱹᱱᱩᱜ ᱠᱚᱣᱟ ᱵᱟᱯᱞᱟ ᱩᱢᱮᱨᱟᱱ ᱾
ᱟᱪᱪᱷᱟ ᱟ ᱛᱟᱦᱚᱞᱮ ᱚᱝᱠᱟ ᱵᱮᱯᱟᱛ ᱟᱞᱮ ᱱᱚᱱᱚᱛᱮ ᱫᱚ ᱫᱚᱢᱮ ᱜᱮ ᱵᱟᱯᱞᱟ ᱚᱲᱟᱜ ᱦᱩᱭᱩᱜ ᱠᱟᱱᱟ ᱛᱮᱦᱮᱧ ᱦᱚᱸ ᱦᱚᱜᱼᱚᱭ ᱦᱩᱭᱩᱜ ᱠᱟᱱᱟ ᱢᱟᱱᱮ ᱛᱮᱦᱤᱧ ᱵᱚᱞᱛᱮ ᱫᱚ ᱦᱚᱞᱟ ᱯᱮᱲᱟ ᱠᱚ ᱵᱤᱫᱟᱹᱭ ᱦᱩᱭᱱᱟ ᱟᱨᱠᱤ ᱛᱮᱦᱮᱧ ᱫᱚ ᱠᱟᱹᱴᱤᱡ ᱟᱨᱠᱟᱹᱡ ᱡᱷᱟᱢᱮᱞᱟ ᱠᱚ ᱢᱮᱱᱟᱜ ᱟᱠᱟᱫ ᱜᱮᱭᱟ ᱛᱚ,
ᱟᱪᱪᱷᱟ ᱟᱪᱪᱷᱟ ᱪᱮᱫ ᱞᱮᱠᱟ ᱯᱮ ᱵᱟᱯᱞᱟᱭᱮᱱᱟ?
ᱟᱫᱚ ᱵᱟᱯᱞᱟ ᱵᱚᱞᱛᱮ ᱫᱚ ᱟᱫᱚ ᱦᱟᱸᱜ ᱢᱟᱱᱮ ᱪᱮᱫ ᱤᱧ ᱞᱟᱹᱭᱟ ᱟᱫᱚ ᱟᱯᱮ ᱥᱮᱫ ᱦᱟᱸᱜ ᱪᱮᱫ ᱞᱮᱠᱟ ᱠᱚ ᱞᱟᱹᱭᱟ ᱟᱫᱚ ᱟᱞᱮ ᱱᱚᱱᱛᱮ ᱫᱚ ᱦᱟᱸᱜ ᱫᱩᱣᱟᱹᱨ ᱵᱟᱯᱞᱟ ᱵᱟᱯᱞᱟ ᱦᱩᱭᱱᱟ ᱟᱨᱠᱤ ᱫᱩᱣᱟᱹᱨ ᱵᱟᱯᱞᱟ ᱵᱚᱞᱛᱮ ᱢᱟᱱᱮ ᱢᱤᱫ ᱫᱤᱱ ᱟᱨᱠᱤ ᱯᱩᱨᱟᱹ ᱡᱷᱟᱹᱱᱴᱤ ᱠᱚ ᱦᱤᱞᱟᱹᱣ ᱠᱮᱫᱟ ᱛᱚ᱾ ᱵᱟᱹᱨᱤᱭᱟᱹᱛ ᱠᱚᱲᱟ ᱠᱚᱠᱚ ᱦᱮᱡ ᱞᱮᱱᱟ ᱟᱪᱷᱟ
ᱟᱪᱪᱷᱟ ᱟᱪᱪᱷᱟ ᱢᱟᱱᱮ ᱩᱱᱠᱩ ᱫᱚ ᱛᱟᱦᱮᱸ ᱞᱮᱱᱟ ᱠᱚ ᱥᱮ ᱥᱚᱸᱜᱮ ᱥᱚᱸᱜᱮ ᱠᱚ ᱨᱩᱣᱟᱹᱲ ᱪᱟᱞᱟᱣᱱᱟ
ᱵᱟᱝ ᱛᱟᱦᱮᱸ ᱠᱟᱱᱟ ᱠᱚ ᱛᱟᱦᱮᱸ ᱠᱟᱱᱟ ᱠᱚ ᱢᱤᱫ ᱫᱤᱱ ᱯᱩᱨᱟᱹ ᱥᱟᱨᱟᱫᱤᱱ ᱯᱩᱨᱟᱹ ᱡᱷᱟᱹᱱᱴᱤ ᱠᱚ ᱦᱤᱞᱟᱹᱣ ᱠᱟᱫᱟ ᱢᱟᱱᱮ ᱮᱱᱮᱡ ᱦᱩᱭ ᱠᱟᱱᱟ ᱯᱩᱨᱟᱹ ᱦᱮᱸ
ᱛᱟᱯᱚᱨᱮ ᱟᱫᱚ ᱟᱞᱮ ᱦᱚᱸᱞᱮ ᱪᱟᱞᱟᱣ ᱞᱮᱱᱟ ᱛᱚ ᱟᱫᱚ ᱟᱞᱮ ᱦᱚᱸ ᱟᱞᱮ ᱦᱚᱸᱠᱚ ᱫᱚᱦᱚ ᱞᱮᱫ ᱞᱮᱭᱟ ᱢᱤᱫ ᱧᱤᱫᱟᱹ ᱟᱨᱠᱤ᱾ ᱢᱤᱫ ᱧᱤᱫᱟᱹ ᱛᱟᱦᱮᱸ ᱠᱟᱛᱮᱫ ᱜᱮ ᱟᱞᱮ ᱫᱚ ᱟᱫᱚ ᱵᱷᱳᱨ ᱵᱷᱳᱨ ᱛᱮᱠᱚ ᱵᱤᱫᱟᱹᱭ ᱠᱮᱫ ᱞᱮᱭᱟ ᱛᱚ ᱟᱫᱚ ᱧᱤᱫᱟᱹ ᱡᱟᱹᱯᱤᱫ ᱠᱚ ᱴᱷᱤᱠ ᱴᱷᱟᱠ ᱵᱟᱝ ᱦᱩᱭᱩᱜᱼᱟ ᱦᱮᱸ
ᱟᱪᱪᱷᱟ ᱜᱚᱝᱠᱮ ᱛᱟᱦᱞᱮ ᱢᱟᱱᱮ ᱩᱱᱠᱩ ᱵᱟᱨᱮ ᱤᱛᱟᱹᱫ ᱠᱚᱫᱚ ᱛᱤᱱᱟᱹᱜ ᱠᱟᱛᱮᱫ ᱠᱚ ᱮᱢᱚᱜ-ᱟ ᱢᱟᱱᱮ ᱢᱤᱫᱴᱟᱝ ᱥᱮ ᱵᱟᱨᱭᱟ?
ᱵᱟ ᱟᱞᱮ ᱱᱚᱱᱛᱮ ᱫᱚ ᱯᱤᱭᱟ ᱠᱟᱛᱮᱫ ᱵᱟᱨᱮ ᱤᱛᱟᱹᱫ ᱠᱚᱫᱚ᱾ ᱟᱫᱚ ᱟᱯᱮ ᱚᱱᱛᱮ ᱜᱮ ᱦᱟᱸᱜ ᱪᱮᱫ ᱞᱮᱠᱟ ᱚᱱᱟ ᱫᱚ ᱵᱟᱲᱟᱭ ᱵᱟᱹᱱᱩᱜ ᱟᱠᱟᱫᱟ ᱛᱚ ᱟᱯᱮᱥᱮᱫ ᱟᱫᱚ ᱪᱮᱫ ᱞᱮᱠᱟ ᱠᱟᱹᱴᱤᱡ ᱞᱟᱹᱭᱟᱫ ᱵᱤᱱ,
ᱯᱮᱭᱟ ᱠᱟᱛᱮᱫ ᱜᱚᱝᱠᱮ ᱟᱞᱮ ᱥᱮᱫ ᱫᱚ ᱢᱤᱫᱴᱟᱝ ᱜᱮ ᱱᱟᱜᱷ ᱠᱷᱟᱱ ᱢᱤᱫ ᱨᱚᱠᱚᱢ ᱜᱮ ᱢᱟᱱᱮ ᱩᱱᱤ ᱵᱟᱨᱮᱛ ᱛᱮᱫ ᱜᱮ ᱩᱱᱤ ᱜᱤᱫᱽᱨᱟᱹ ᱨᱮ ᱵᱚᱠᱚᱫ ᱛᱮᱫ ᱟᱨ ᱟᱯᱮ ᱥᱮᱫ ᱫᱚ ᱯᱮᱭᱟ ᱫᱚ ᱚᱠᱚᱭ ᱚᱠᱚᱭ? ᱜᱚᱢᱦᱟ ᱫᱚ ᱟᱫᱚ ᱚᱱᱠᱟ ᱱᱟᱜ ᱠᱟᱱᱟ ᱾
ᱟᱫᱚ ᱟᱞᱮ ᱱᱚᱛᱮ ᱟᱫᱚ ᱟᱹᱰᱤ ᱦᱚᱲ ᱟᱹᱰᱤ ᱫᱤᱥᱚᱢ ᱟᱹᱰᱤ ᱨᱚᱠᱚᱢ ᱥᱮ ᱟᱫᱚ ᱞᱟᱹᱭᱫᱟᱹᱧ ᱠᱟᱹᱴᱤᱡ ᱪᱮᱫ ᱞᱮᱠᱟᱵᱤᱱ ᱨᱚᱲ ᱠᱟᱱᱟ ᱦᱟᱸᱜ ᱨᱚᱲ ᱠᱚᱫᱚ ᱴᱷᱤᱠ ᱴᱷᱟᱠ ᱵᱟᱝ ᱟᱸᱡᱚᱢ ᱴᱷᱤᱠᱟᱹᱜ ᱠᱟᱱᱟ ᱠᱟᱹᱴᱤᱡ ᱯᱷᱳᱱ ᱥᱩᱨ ᱨᱮ ᱠᱟᱹᱴᱤᱡ ᱨᱚᱲ ᱵᱤᱱ ᱦᱮᱸᱥᱮ᱾
ᱵᱟᱝ ᱟᱸᱡᱚᱢᱚᱜ ᱠᱟᱱᱟ?
ᱦᱳᱭ ᱟᱫᱚ ᱠᱟᱹᱴᱤᱡ ᱯᱷᱳᱱ ᱥᱩᱨ ᱨᱮ ᱨᱚᱲ ᱵᱤᱱ ᱦᱮᱸᱥᱮ
ᱦᱳᱭ ᱦᱳᱭ ᱦᱳᱭ
ᱟᱪᱪᱷᱟ
ᱟᱨ ᱵᱟᱯᱞᱟ ᱫᱚ ᱢᱟᱱᱮ ᱥᱮᱛᱟᱜ ᱦᱩᱭᱱᱟ ᱥᱮ ᱧᱤᱫᱟᱹ ᱨᱮ ᱥᱮ ᱛᱤᱨᱮ? ᱥᱮ ᱛᱤᱠᱤᱱ ᱵᱮᱲᱟ
ᱚᱱᱠᱟ ᱵᱟᱡᱟᱣ ᱜᱚᱫ ᱟᱠᱟᱱᱟᱹᱧ ᱧᱤᱫᱟᱹ ᱚᱱᱠᱟ ᱫᱩᱴᱟ ᱜᱟᱱ ᱵᱟᱡᱟᱣ ᱠᱟᱱᱟ ᱚᱱᱠᱟ ᱫᱩᱴᱟ ᱛᱤᱱᱴᱟ᱾
ᱟᱪᱪᱷᱟ ᱟᱪᱪᱷᱟ
ᱟᱫᱚ ᱥᱤᱧ ᱵᱮᱲᱟ ᱛᱚ ᱵᱟᱯᱞᱟ ᱫᱚ ᱵᱟᱝ ᱦᱩᱭᱩᱜᱼᱟ ᱥᱮ ᱧᱤᱫᱟᱹ ᱜᱮ ᱦᱩᱭᱩᱜᱼᱟ ᱟᱫᱚ ᱚᱱᱟᱛᱮ ᱟᱨᱠᱤ ᱟᱫᱚ ᱟᱫᱚ ᱵᱟᱹᱨᱭᱟᱹᱛ ᱠᱚ ᱞᱮᱠᱟ ᱫᱚᱥᱟᱨ ᱫᱤᱭᱮ ᱦᱚ ᱚᱱᱟ ᱟᱨᱠᱤ ᱟᱫᱚ ᱚᱱᱟ ᱠᱚᱜᱮ ᱠᱟᱹᱴᱤᱡ ᱤᱭᱟᱹ ᱛᱚᱸ ᱟᱫᱚ ᱰᱟᱜ ᱤᱭᱟᱹ ᱠᱚᱫᱚ ᱟᱨᱠᱤ ᱱᱚᱜᱱᱟ ᱵᱟᱯᱞᱟ ᱠᱚᱫᱚ ᱪᱮᱫ ᱤᱧ ᱞᱟᱹᱭᱟ ᱚᱱᱠᱟ ᱫᱩᱴᱟ ᱥᱩᱢᱟᱹᱭ ᱦᱩᱭᱩᱜ ᱠᱟᱱᱟ ᱟᱨᱠᱤ
ᱟᱪᱪᱷᱟ ᱜᱚᱢᱠᱮ ᱟᱯᱮᱥᱮᱫ ᱠᱷᱟᱸᱰᱟ ᱜᱮᱸᱫᱟᱜ ᱠᱚᱫᱚ ᱛᱤᱱᱟᱹᱜ ᱜᱟᱱ ᱠᱚ ᱮᱢᱟ ᱠᱚᱣᱟ ᱢᱟᱱᱮ ᱪᱮᱫ ᱞᱮᱠᱟᱱᱟᱜ?
ᱟᱫᱚ ᱱᱚᱱᱛᱮ ᱫᱚ ᱟᱫᱚ ᱪᱮᱫ ᱞᱮᱠᱟ ᱵᱚᱞᱛᱮ ᱫᱚ ᱟᱫᱚ ᱡᱮ ᱡᱮ ᱡᱮᱨᱚᱠᱚᱢ ᱠᱚ ᱮᱢᱫᱟ ᱟᱨᱠᱤ ᱟᱫᱚ ᱟᱞᱮ ᱥᱮᱱᱟᱜ ᱛᱚ ᱟᱫᱚ ᱟᱹᱰᱤ ᱟᱞᱟᱫᱟ ᱨᱚᱠᱚᱢ ᱜᱮᱛᱚ- ᱡᱮᱦᱮᱛᱩ ᱟᱯᱮᱥᱮᱫ ᱫᱚ ᱢᱤᱫᱴᱮᱱ ᱵᱟᱨᱮ ᱤᱛᱟᱹᱫ ᱟᱞᱮ ᱱᱚᱱᱛᱮ ᱯᱮᱭᱟ ᱢᱟᱱᱮ ᱟᱹᱰᱤ ᱴᱟᱜᱮ ᱟᱞᱟᱟᱜᱽ ᱜᱮᱭᱟ ᱥᱮ,
ᱟᱫᱚ ᱵᱟᱯᱞᱟᱜ ᱨᱮ ᱪᱤᱞᱤ ᱠᱚ ᱡᱚᱢ ᱦᱚᱪᱚ ᱠᱮᱫ ᱯᱮᱭᱟ ᱜᱚᱢᱠᱮ?
ᱟᱫᱚ ᱪᱤᱞᱤ ᱵᱚᱞᱛᱮ ᱫᱚ, ᱥᱩᱠᱨᱤ ᱠᱷᱟᱹᱥᱤ ᱢᱤᱫᱴᱮᱱ ᱛᱟᱦᱮᱸ ᱠᱟᱱᱟ ᱦᱮᱸ ᱥᱮ ᱛᱟᱨᱯᱚᱨᱮ ᱟᱫᱚ ᱚᱠᱚᱭ ᱥᱩᱠᱨᱤ ᱡᱤᱞ ᱵᱟᱝᱠᱚ ᱡᱚᱢᱟ ᱩᱱᱠᱩ ᱠᱚᱫᱚ ᱦᱟᱹᱠᱩ ᱠᱚ ᱩᱦ ᱦᱮᱸᱥᱮ᱾
ᱟᱪᱪᱷᱟ
ᱟᱫᱚ ᱛᱟᱯᱚᱨᱮ ᱠᱚᱲᱟ ᱜᱤᱫᱽᱨᱟᱹ ᱚᱲᱟᱜ ᱨᱮᱫᱚ ᱠᱟᱹᱴᱤᱡ ᱦᱟᱭᱯᱷᱟᱭ ᱧᱚᱜ ᱜᱮᱭᱟ ᱠᱚ ᱥᱮ ᱠᱟᱹᱴᱤᱡ ᱩᱱᱠᱩ ᱫᱚ ᱠᱟᱹᱴᱤᱡ ᱵᱷᱟᱜᱮ ᱢᱚᱱᱫᱚ ᱠᱚ ᱫᱚᱦᱚ ᱞᱮᱫᱟ ᱟᱨᱠᱤ ᱱᱚᱣᱟ ᱪᱮᱫ ᱤᱧ ᱞᱟᱹᱭᱟ ᱢᱟᱱᱮ ᱯᱷᱩᱪᱠᱟᱹ ᱠᱚ ᱟᱱᱞᱤᱢᱤᱴᱮᱰ ᱛᱟᱦᱮᱸ ᱠᱟᱱᱟ ᱦᱮᱸ ᱥᱮ
ᱢᱟᱱᱮ ᱪᱤᱭᱟᱹᱨ ᱪᱮᱛᱟᱱ ᱨᱮᱠᱚ ᱡᱚᱢ ᱦᱚᱪᱚ ᱠᱮᱫ ᱯᱮᱭᱟ ᱥᱮ ᱪᱮᱫ
ᱦᱳᱭ ᱦᱳᱭ
ᱟᱪᱪᱷᱟ ᱪᱷᱟ
ᱛᱚ ᱟᱯᱮᱥᱮᱫ ᱜᱮ ᱪᱮᱫ ᱞᱮᱠᱟ ᱟᱫᱚ ᱦᱩᱭᱩᱜᱼᱟ ᱚᱱᱟ ᱜᱮ ᱛᱚ?
ᱟᱞᱮ ᱥᱮᱫ ᱦᱚᱸ ᱚᱱᱠᱟ ᱜᱮ ᱦᱩᱭᱩᱜᱼᱟ ᱟ ᱩᱱᱟᱹᱜ ᱦᱟᱹᱭᱯᱷᱟᱹᱭ ᱫᱚ ᱟᱫᱚ ᱟᱞᱮ ᱥᱮᱫ ᱫᱚ ᱩᱱᱟᱹᱜ ᱴᱟᱠᱟ ᱯᱩᱭᱥᱟᱹ ᱵᱟᱹᱱᱩᱜ-ᱟ ᱥᱮ ᱟᱞᱮᱥᱮᱫ ᱫᱚ ᱥᱩᱠᱨᱤ ᱠᱷᱟᱹᱥᱤ ᱜᱮ ᱛᱟᱦᱮᱱᱟ ᱮᱴᱟᱜ ᱵᱮᱵᱚᱥᱛᱟ ᱠᱚᱫᱚ ᱟᱫᱚ ᱵᱟᱝ ᱛᱟᱦᱮᱱᱟ ᱡᱚᱢ ᱧᱩ ᱨᱮᱫᱚ
ᱛᱟᱦᱚᱞᱮ ᱡᱟᱦᱟᱸᱭ ᱱᱚᱣᱟ ᱥᱩᱠᱨᱤ ᱡᱮᱞ ᱵᱟᱝᱠᱚ ᱡᱚᱢ ᱜᱮᱭᱟ ᱛᱟᱦᱚᱞᱮ ᱩᱱᱠᱩ ᱠᱚᱫᱚ
ᱩᱱᱠᱩ ᱠᱚᱫᱚ ᱚᱱᱮ ᱟᱞᱩ ᱢᱤᱫᱴᱟᱝ ᱟ ᱢᱟᱨᱤᱪ ᱟᱨ
ᱟᱪᱷᱟ ᱟᱫᱚ ᱱᱮᱴ ᱦᱮᱸ ᱱᱮᱴᱣᱟᱨᱠ ᱠᱟᱹᱴᱤᱡ ᱮ ᱥᱚᱢᱳᱥᱟᱭᱮᱫ ᱛᱟᱵᱤᱱᱟᱭ ᱛᱚ
ᱟᱪᱷᱟ ᱪᱷᱟ ᱦᱚᱜᱚᱝᱠᱟ ᱦᱳᱭᱳᱜᱼᱟ ᱟᱨᱠᱤ ᱵᱟᱯᱞᱟ ᱫᱚ ᱪᱮᱫ ᱛᱮᱯᱮ ᱪᱟ ᱤᱭᱟᱹ ᱚᱱᱟ ᱤᱭᱟᱹ ᱫᱚ ᱪᱮᱫ ᱛᱮᱯᱮ ᱪᱟᱞᱟᱣᱞᱮᱱᱟ ᱪᱮᱫ ᱠᱚ ᱞᱟᱹᱭᱟ ᱵᱟᱹᱨᱭᱟᱹᱛᱚᱜ ᱥᱮ ᱵᱟᱨᱮᱛᱚᱜ?
ᱦᱳᱭ ᱵᱟᱨᱮᱛᱚᱜ ᱞᱮ ᱪᱟᱞᱟᱣ ᱞᱮᱱᱟ ᱟᱞᱮ ᱫᱚ ᱱᱚᱸᱰᱮ ᱠᱷᱚᱱᱟᱜ ᱵᱟᱨᱭᱟ ᱚᱱᱟ ᱯᱤᱠᱟᱯ ᱠᱚ ᱵᱷᱟᱲᱟ ᱞᱮᱫᱟ ᱛᱚ ᱟᱫᱚ ᱟ ᱟᱞᱮ ᱟᱛᱳ ᱨᱮᱫᱚ ᱮᱢᱱᱤ ᱛᱮ ᱦᱚᱲ ᱠᱟᱹᱴᱤᱡ ᱠᱚ ᱮ ᱥᱚᱴ ᱧᱚᱜ ᱜᱮᱭᱟ ᱠᱚᱢ ᱧᱚᱜ ᱜᱮᱭᱟ ᱠᱚ ᱛᱟᱯᱚᱨᱮ ᱱᱤᱛᱚᱜ ᱠᱚ ᱠᱟᱹᱢᱤ ᱠᱟᱡᱽ ᱫᱤᱱ ᱠᱟᱱᱟ ᱛᱚ
ᱟᱨ ᱱᱚᱛᱮ ᱫᱚ ᱦᱟᱜ ᱠᱷᱟᱱ ᱱᱮᱛᱟᱨ ᱦᱚᱸ ᱰᱟᱝᱨᱟ ᱜᱟᱹᱰᱤ ᱢᱤᱫ ᱵᱟᱨ ᱦᱚᱲ ᱫᱚ ᱟᱫᱚ ᱥᱮᱱᱚᱜ ᱟᱫᱚ ᱥᱟᱺᱜᱤᱧ ᱫᱚ ᱦᱟᱜ ᱠᱷᱟᱱ ᱰᱟ ᱜᱟᱹᱰᱤ ᱫᱚ ᱵᱟᱝ ᱵᱷᱟᱜᱮᱭᱟ ᱛᱟ ᱨᱮᱦᱚᱸ ᱟᱫᱚ ᱥᱩᱨ ᱠᱚᱨᱮ ᱫᱚ ᱟᱞᱮᱫᱚ ᱱᱚᱣᱟ ᱤᱭᱟᱹ ᱜᱟᱹᱰᱤ ᱛᱮᱜᱮᱞᱮ ᱪᱟᱞᱟᱜᱼᱟ ᱰᱟᱝᱨᱟ ᱜᱟᱹᱰᱤ ᱛᱮᱜᱮ᱾
ᱢᱟᱱᱮ ᱟᱹᱰᱤ ᱦᱟᱱᱟ ᱯᱟᱹᱦᱤᱞ ᱦᱟᱲᱟᱢ ᱠᱚ ᱪᱮᱫᱞᱮᱠᱟ ᱠᱚ ᱪᱟᱞᱟᱣ ᱵᱟᱲᱟ ᱠᱟᱱᱟ ᱮᱠᱷᱚᱱᱚ ᱚᱱᱠᱟ ᱛᱟᱦᱚᱞᱮ ᱥᱮᱨᱣᱟ ᱠᱚᱯᱮ ᱫᱚᱦᱚ ᱟᱠᱟᱫ ᱜᱮᱭᱟ ᱛᱟᱦᱚᱞᱮ᱾
ᱚ ᱜᱚᱢᱠᱮ ᱟᱯᱮ ᱫᱚ ᱥᱟᱨᱡᱚᱢ ᱯᱩᱝᱜᱤ ᱠᱚ ᱛᱟᱦᱚᱞᱮ ᱛᱚᱞ ᱢᱮᱱᱟᱜ ᱟᱥᱮ ᱵᱟᱝ
ᱦᱮᱸ ᱦᱮᱸ ᱮᱠᱫᱚᱢ ᱚᱱᱟ ᱪᱚᱴᱟ ᱫᱚ ᱮᱠᱫᱚᱢ ᱚᱱᱟᱫᱚ ᱥᱚᱵᱽ ᱥᱚᱢᱚᱭ ᱥᱚᱵᱽ ᱥᱚᱢᱚᱭ ᱵᱚᱞᱛᱮ ᱪᱮᱫᱮ ᱞᱮᱠᱟ ᱢᱟᱱᱮ ᱦᱚᱜᱼᱚ ᱱᱚᱝᱠᱟ ᱡᱮᱢᱚᱱ ᱵᱤᱦᱟᱹ ᱵᱟᱯᱞᱟ ᱠᱚᱨᱮᱡ ᱫᱚ ᱚᱱᱟ ᱪᱚᱴᱟ ᱥᱟᱨᱡᱚᱢ ᱥᱟᱠᱟᱢ ᱛᱮᱜᱮ ᱯᱟᱨᱚᱢᱚᱜᱼᱟ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱦᱳ ᱚᱱᱟ ᱠᱚᱫᱚ ᱟᱵᱚᱣᱟᱜ ᱥᱮᱨᱣᱟ ᱨᱮ ᱢᱮᱱᱟᱜᱼᱟ ᱛᱚ
ᱦᱩᱸ ᱛᱟᱦᱮᱞᱮ ᱜᱚᱝᱠᱮ ᱛᱟᱦᱚᱞᱮ ᱚᱱᱛᱮ ᱛᱟᱦᱞᱮ ᱨᱚᱦᱚᱭ ᱠᱚᱫᱚ ᱛᱤᱱᱟᱹᱜ ᱴᱟ ᱵᱤᱱ ᱞᱟᱦᱟ ᱜᱚᱫ ᱠᱮᱫᱟ
ᱨᱚᱦᱚᱭ ᱠᱚᱫᱚ ᱟᱹᱣᱨᱤᱭᱟᱜ ᱟ ᱢᱮᱱᱠᱟᱷᱟᱱ ᱯᱩᱲᱭᱟᱹ ᱯᱟᱲᱟᱜ ᱪᱟᱞᱟᱜ ᱠᱟᱱᱟ ᱟᱫᱚ ᱫᱟᱜ ᱜᱮ ᱞᱟᱦᱟᱛᱮ ᱵᱟᱭ ᱫᱟᱜ ᱠᱟᱫᱟ ᱦᱚᱜᱼᱚᱭ ᱱᱮᱛᱟᱨᱮ ᱫᱟᱜ ᱮᱫᱟ ᱟᱫᱚᱢ ᱛᱮᱠᱤ ᱨᱚᱦᱚᱭ ᱦᱩᱭᱱᱟ ᱥᱮ ᱪᱟᱞᱟᱜ ᱠᱟᱱᱟ
ᱦᱮᱸ ᱱᱚᱸᱱᱛᱮ ᱫᱚ ᱨᱚᱦᱚᱭ ᱠᱩᱲᱟᱹᱣ ᱞᱮᱠᱟ ᱮᱠᱫᱚᱢ ᱢᱟᱱᱮ ᱪᱟᱵᱟᱜ ᱟᱹᱜᱩ ᱢᱚᱫᱽᱫᱷᱮ ᱨᱮ ᱟᱨᱠᱤ
ᱟᱪᱪᱷᱟ
ᱟᱫᱚ ᱱᱚᱱᱛᱮ ᱫᱚ ᱫᱚᱢᱮ ᱫᱟᱜ ᱛᱚ
ᱚ
ᱟᱫᱚ ᱟᱹᱵᱤᱱ ᱥᱮᱫ ᱛᱟᱦᱚᱞᱮ ᱮᱠᱷᱚᱱᱚ ᱟᱹᱣᱨᱤ ᱠᱚ ᱟᱨᱚᱢᱵᱚᱭᱟ ᱛᱟᱦᱚᱞᱮ ᱵᱟᱝ
ᱟᱹᱣᱨᱤ ᱟᱹᱣᱨᱤ ᱟ ᱜᱚᱝᱠᱮ ᱚᱱᱛᱮᱞᱤᱧ ᱫᱟ ᱟᱯᱮ ᱱᱚᱣᱟ ᱫᱤᱥᱚᱢ ᱢᱟᱱᱮ ᱦᱚᱲ ᱢᱮᱥᱟ ᱜᱮ ᱢᱮᱱᱟᱜ ᱯᱮᱭᱟ ᱥᱮ ᱢᱟᱱᱮ ᱟᱠᱟᱞᱮᱠᱟ ᱠᱟᱱᱟ ᱛᱤᱱᱟᱹᱜ ᱚᱲᱟᱜ ᱢᱮᱱᱟᱜ ᱯᱮᱭᱟ ᱟᱯᱮ ᱟᱛᱳ ᱨᱮ
ᱟᱫᱚ ᱟᱞᱮ ᱟᱹᱛᱳ ᱨᱮᱫᱚ ᱫᱚ ᱦᱚᱲ ᱫᱚ ᱦᱮᱸ ᱛᱚ ᱵᱤᱥᱴᱤ ᱜᱟᱱ ᱚᱲᱟᱜ ᱢᱮᱱᱟᱜ ᱞᱮᱭᱟ ᱛᱚ ᱟᱫᱚ ᱫᱮᱠᱳ ᱟᱛᱳ ᱫᱚ ᱥᱳᱨ ᱜᱮᱭᱟ ᱫᱮᱠᱳ ᱟᱛᱳ ᱦᱚᱸ ᱚᱝᱠᱟ ᱠᱟᱹᱴᱤᱜ ᱢᱟᱨᱟᱝ ᱜᱮᱭᱟ ᱠᱚ ᱫᱮᱠᱳ ᱟᱛᱳ ᱫᱚ,
ᱟᱪᱪᱷᱟ ᱟᱪᱪᱷᱟ ᱛᱟᱦᱞᱮ ᱚᱱᱛᱮ ᱫᱚ ᱩᱱᱟᱹᱜᱴᱟ ᱫᱚ ᱟᱛᱳ ᱫᱚ ᱦᱩᱰᱤᱧ ᱜᱮ ᱛᱟᱯᱮᱭᱟ,
ᱦᱮᱸ ᱦᱮᱸ ᱟᱞᱮᱭᱟᱜ ᱫᱚ ᱟᱛᱳ ᱫᱚ ᱦᱩᱰᱤᱧ ᱜᱮᱭᱟ ᱛᱚ ᱟᱯᱮᱭᱟᱜ ᱜᱮ ᱟᱫᱚ ᱪᱮᱫ ᱞᱮᱠᱟ ᱛᱤᱱᱟᱹᱜ ᱴᱟ ᱢᱟᱨᱟᱝ ᱜᱮᱭᱟ ᱥᱮ ᱵᱟᱝ?
ᱱᱚᱛᱮ ᱫᱚ ᱜᱚᱝ ᱜᱚᱢᱠᱮ ᱢᱟᱨᱟᱝ ᱜᱮᱭᱟ ᱟᱛᱳ ᱢᱟᱱᱮ ᱢᱤᱫᱥᱚ ᱵᱚᱥᱚᱛᱤ ᱠᱟᱪᱷᱟ ᱠᱟᱪᱷᱤ, ᱢᱮᱱᱟᱜ ᱟᱠᱟᱜ ᱞᱮᱭᱟ
ᱟᱪᱪᱷᱟ ᱛᱟᱦᱚᱞᱮ ᱟᱹᱰᱤ ᱜᱮᱯᱮ ᱥᱟᱸᱜᱤᱧᱚᱜ ᱜᱮᱭᱟ ᱟᱯᱮ ᱫᱚ ᱛᱟᱦᱚᱞᱮ,
ᱦᱳᱭ ᱱᱚᱛᱮ ᱯᱚ ᱢᱟᱱᱮ ᱡᱟᱦᱟᱱᱟᱜ ᱮᱱᱮᱡ ᱥᱮᱨᱮᱧ ᱫᱚ ᱟᱹᱰᱤ ᱢᱤᱫ ᱧᱤᱫᱟᱹ ᱜᱮ ᱮᱠᱚᱢ ᱯᱩᱨᱟᱹ ᱪᱟᱞᱟᱜᱼᱟ ᱚᱱᱮ ᱡᱮ ᱟᱹᱭᱩᱵ ᱠᱷᱚᱱ ᱢᱟᱱᱮ ᱛᱟᱨᱟᱥᱤᱧ ᱠᱷᱚᱱ ᱡᱟᱦᱟᱸ ᱟᱨᱟᱢᱵᱷᱚ ᱟᱫᱚᱢ ᱥᱮᱛᱟᱜ ᱵᱮᱲᱟ ᱨᱟᱠᱟᱵ
ᱛᱟᱦᱚᱞᱮ ᱫᱮᱠᱳ ᱠᱚᱫᱚ ᱢᱮᱱᱟᱜ ᱠᱚᱣᱟ ᱥᱮ ᱵᱟᱹᱱᱩᱜ ᱠᱚᱣᱟ?
ᱦᱮᱸ ᱢᱮᱱᱟᱜ ᱠᱚᱣᱟ ᱟᱫᱚ ᱢᱤᱥ ᱢᱟᱱᱮ ᱟᱞᱟᱫᱟ
ᱚᱸ ᱩᱸ
ᱛᱟᱦᱚᱞᱮ ᱱᱩᱝᱠᱩ ᱡᱟᱦᱟᱸ ᱟᱯᱮᱭᱟᱜ ᱱᱚᱣᱟ ᱵᱤᱦᱟᱹ ᱵᱟᱯᱞᱟ ᱠᱚᱨᱮᱜ ᱛᱟᱦᱚᱞᱮ ᱫᱮᱠᱳ ᱠᱚᱫᱚ ᱨᱟᱹᱥᱠᱟᱹ ᱞᱮᱠᱟ ᱠᱚ ᱦᱤᱡᱩᱜ ᱜᱮᱭᱟ ᱥᱮ ᱵᱟᱝ ᱧᱮᱞ ᱵᱟᱲᱟ ᱠᱚ
ᱦᱮᱸ ᱦᱮᱸ ᱡᱷᱚᱛᱚ ᱜᱮ ᱚᱱᱟ ᱨᱮᱫᱚ ᱠᱳᱱᱳ ᱢᱟᱱᱟᱵᱟᱫᱷᱟ ᱫᱚ ᱵᱟᱹᱱᱩᱜᱼᱟ ᱚᱱᱮ ᱨᱟᱹᱥᱠᱟᱹ ᱡᱚᱝ ᱫᱚ ᱟᱫᱚ ᱚᱠᱚᱭᱮᱢ ᱢᱟᱱᱟᱭᱮᱭᱟ ᱢᱟ ᱞᱟᱹᱭ ᱢᱮ ᱡᱷᱚᱛᱚ ᱜᱮ ᱨᱟᱹᱥᱠᱟᱹ ᱨᱟᱹᱥᱠᱟᱹ ᱫᱚ ᱛᱟᱦᱮᱸᱱ ᱛᱟᱠᱚᱣᱟ ᱨᱟᱹᱥᱠᱟᱹ ᱫᱚ ᱨᱟᱹᱥᱠᱟᱹ ᱦᱚᱪᱚᱣᱟᱭ ᱢᱮ
ᱦᱮᱸ ᱟᱞᱮ ᱱᱚᱸᱛᱮ ᱦᱚᱸ
ᱟᱵᱚ ᱠᱚ ᱦᱤᱡᱩᱜ ᱜᱮᱭᱟ ᱫᱚᱢᱮᱠ ᱥᱟᱰᱮᱭᱟ ᱥᱮ
ᱟᱪᱪᱷᱟ ᱟᱪᱪᱷᱟ
ᱟᱣ ᱟᱹᱵᱤᱱ ᱡᱮᱨᱚᱠᱚᱢ ᱵᱤᱱ ᱞᱟᱹᱭ ᱠᱮᱫᱟ ᱚᱠᱚᱭ ᱫᱚᱢ ᱢᱟᱱᱟᱭᱮᱭᱟ ᱦᱮᱸ ᱥᱮ ᱨᱟᱹᱥᱠᱟᱹ ᱫᱚ᱾
ᱦᱚᱸ
ᱛᱟᱦᱚᱞᱮ ᱜᱚᱢᱠᱮ ᱛᱟᱦᱚᱞᱮ ᱡᱚᱢ ᱵᱟᱲᱟ ᱠᱮᱫᱟ ᱵᱤᱱ ᱥᱮ ᱮᱠᱷᱚᱱᱚ ᱟᱹᱣᱨᱤ?
ᱯᱟᱛᱟ ᱯᱚᱨᱚᱵᱽ ᱠᱚ ᱦᱩᱭᱩᱜ ᱜᱮᱭᱟ ᱥᱮ ᱵᱟᱝ ᱚᱱᱛᱮ
ᱦᱮᱸ ᱯᱟᱛᱟ ᱯᱚᱨᱚᱵᱽ ᱫᱚ ᱢᱟᱱᱮ ᱦᱳᱭᱳᱜ ᱜᱮᱭᱟ ᱟᱨᱠᱤ ᱢᱟᱱᱮ, ᱥᱮᱨᱚᱠᱚᱢ ᱫᱚ ᱵᱟᱝ ᱟᱫᱚ ᱚᱱᱟ ᱫᱚ ᱢᱤᱫ ᱥᱤᱡᱤᱱ ᱜᱮ ᱦᱳᱭᱳᱜᱼᱟ ᱱᱤᱛ ᱫᱚ ᱟᱫᱚ ᱪᱟᱥ ᱥᱤᱡᱤᱱ ᱛᱚ ᱱᱤᱛᱤᱜ ᱫᱚ ᱢᱮᱞᱟ ᱯᱟᱛᱟ ᱫᱚ ᱟᱫᱚ ᱥᱮᱨᱚᱠᱚᱢ
ᱟᱫᱚ ᱢᱮᱞᱟ ᱯᱟᱛᱟ ᱨᱮ ᱠᱚᱲᱟ ᱠᱚᱲᱟ ᱜᱮᱠᱚ ᱥᱟᱸᱜᱮᱜᱼᱟ ᱥᱮ ᱠᱩᱲᱤ ᱠᱚ
ᱦᱤᱡᱩᱜ ᱟᱞᱮ ᱱᱚᱣᱟ ᱫᱷᱟᱹᱨᱤᱡ ᱫᱚ ᱠᱟᱹᱴᱤᱡ ᱠᱩᱲᱤ ᱜᱮᱠᱚ ᱥᱟᱸᱜᱮᱜᱼᱟ ᱟᱨᱠᱤ,
ᱟᱪᱪᱷᱟ ᱢᱟᱱᱮ ᱥᱟᱸᱜᱮ ᱜᱮ ᱢᱮᱱᱟᱜ ᱠᱚᱣᱟ ᱥᱮ ᱪᱮᱫ ᱟᱹᱣᱨᱤ ᱡᱚᱢ ᱵᱟᱲᱟ ᱦᱩᱭᱩᱜ-ᱟ ᱟᱫᱚ ᱱᱚᱜᱼᱚᱭ ᱤᱥᱤᱱ ᱵᱟᱥᱟᱝ ᱪᱟᱞᱟᱜ ᱠᱟᱱᱟ ᱟᱫᱚ ᱡᱚᱢ ᱦᱩᱭᱩᱜ-ᱟ ᱟᱨᱠᱤ,
ᱦᱮᱸ ᱟᱫᱚ ᱧᱤᱫᱟᱹ ᱦᱚᱸ ᱧᱤᱫᱟᱹ ᱧᱚᱜ ᱜᱚᱫ ᱜᱚᱫᱚᱜ ᱠᱟᱱᱟ ᱥᱮ ᱟᱫᱚ ᱟᱫᱚ ᱟᱹᱵᱤᱱ ᱜᱮ ᱦᱟᱸᱜ ᱱᱟᱢᱟᱞ ᱫᱤᱥᱚᱢ ᱥᱮ ᱵᱤᱨ ᱫᱤᱥᱚᱢ ᱠᱚᱲᱟ ᱠᱟᱱᱟᱵᱤᱱ ᱵᱟᱹᱞᱤᱧ ᱵᱟᱲᱟᱭᱟ᱾
ᱦᱮᱸ ᱱᱟᱢᱟᱞ ᱞᱮᱠᱟᱜ ᱜᱮ ᱱᱚᱛᱮ ᱫᱚ ᱟᱨᱠᱤ, ᱜᱚᱴᱟ ᱥᱮᱫ ᱜᱮ ᱢᱟᱴᱷ ᱠᱷᱮᱛ ᱵᱟᱹᱫᱽ ᱵᱟᱹᱭᱦᱟᱹᱲ
ᱦᱮ ᱟᱫᱚ ᱟᱹᱞᱤᱧ ᱴᱷᱮᱡ ᱫᱚ ᱱᱚᱣᱟ ᱫᱚ ᱵᱤᱨ ᱫᱤᱥᱚᱢ ᱛᱚ ᱟᱫᱚ ᱟᱞᱮᱫᱚ ᱟᱫᱚ ᱱᱤᱛᱳᱜ ᱫᱚ ᱢᱟᱱᱮ ᱧᱤᱫᱟᱹ ᱜᱮᱞᱮ ᱵᱩᱡᱷᱟᱹᱣᱟ ᱧᱤᱫᱟᱹ ᱵᱚᱞᱛᱮ ᱫᱚ ᱟᱫᱚ ᱦᱟᱹᱛᱤ ᱠᱚ ᱵᱮᱯᱟᱨ ᱢᱮᱱᱟᱜ ᱟ ᱥᱮ
ᱟᱪᱪᱷᱟ ᱦᱟᱹᱛᱤ ᱠᱚ ᱦᱤᱡᱩᱜ ᱜᱮᱭᱟ ᱛᱟᱦᱚᱞᱮ᱾
ᱦᱮᱸ ᱦᱟᱹᱛᱤ ᱫᱚ ᱠᱚᱴᱷᱤᱱ ᱮᱠᱫᱚᱢ ᱢᱟᱱᱮ ᱦᱚᱜᱼᱚ ᱱᱚᱣᱟ ᱦᱩᱲᱳ ᱴᱷᱤᱠ ᱜᱮᱞᱮᱜᱼᱟ ᱚᱱᱟ ᱥᱤᱡᱤᱱ ᱠᱚ ᱦᱤᱡᱩᱜᱼᱟ ᱟᱹᱞᱩ ᱨᱚᱦᱚᱭ ᱥᱤᱡᱤᱱ ᱠᱚ ᱦᱤᱡᱩᱜᱼᱟ ᱦᱟᱹᱛᱤ ᱫᱚ ᱠᱚᱴᱷᱤᱱ ᱜᱷᱚᱱᱚ ᱛᱮ
ᱟᱫᱚ ᱜᱚᱝᱠᱮ ᱱᱚᱛᱮ ᱫᱚ ᱦᱟᱛᱤ ᱢᱟᱛᱤ ᱫᱚ ᱱᱟᱜ ᱠᱷᱟᱱ ᱵᱟᱝᱠᱚ ᱦᱤᱡᱩᱜ ᱜᱮᱭᱟ, ᱟᱫᱚ ᱩᱱᱠᱩ ᱫᱚ ᱪᱮᱫ ᱤᱭᱟᱹ
ᱪᱟᱞᱟᱣ ᱠᱟᱛᱮ
ᱟ-ᱟᱫᱚ ᱱᱮᱴᱣᱟᱨᱠ ᱠᱟᱴᱤᱡ ᱰᱤᱥᱴᱟᱵᱮᱫ ᱛᱟᱵᱤᱱᱟᱭ ᱛᱚ ᱟᱫᱚ ᱴᱷᱤᱠ ᱴᱷᱟᱠ ᱦᱟᱸᱜ ᱵᱟᱹᱞᱤᱧ ᱟᱸᱡᱚᱢᱫᱟ᱾
ᱦᱳᱭ ᱦᱳᱭ ᱞᱟᱹᱭᱫᱟᱹᱧ ᱦᱟᱹᱛᱤ ᱠᱚᱫᱚ ᱚᱱᱛᱮ ᱪᱟᱣ ᱠᱟᱛᱮᱫ ᱪᱮᱜ ᱠᱚ ᱪᱤᱠᱟᱹᱭᱟ?
ᱠᱟ ᱢᱟᱲᱟ ᱡᱟᱦᱟᱱᱟᱜ ᱜᱮ ᱡᱮᱢᱚᱱ ᱦᱩᱲᱩ ᱢᱩᱲᱩ ᱠᱚᱠᱚ ᱩᱝᱠᱩ ᱠᱚᱫᱚ ᱠᱚ ᱡᱚᱢᱟ ᱥᱮ ᱟᱫᱚ ᱦᱩᱲᱩ ᱠᱚᱠᱚ ᱡᱟᱦᱟᱸ ᱛᱤᱱᱟᱹᱜ ᱡᱚᱢᱟᱭ ᱡᱚᱢᱟᱭ ᱵᱟᱫᱽ ᱵᱟᱹᱠᱤ ᱞᱚᱥᱠᱟᱱ ᱦᱚᱴᱚᱠᱟᱜᱼᱟᱭ ᱟᱨᱠᱤ ᱞᱮᱵᱮᱫᱟᱭ ᱤᱭᱟᱹᱟᱭ
ᱟᱪᱪᱷᱟ ᱟᱪᱪᱷᱟ ᱟᱪᱪᱷᱟ ᱜᱚᱝᱠᱮ ᱛᱟᱦᱞᱮ ᱢᱟ ᱴᱟᱭᱤᱢ ᱠᱚ ᱟᱫᱚ ᱵᱤᱥᱤ ᱵᱟᱹᱱᱩᱜᱼᱟ, ᱤᱱᱟᱹᱜ ᱜᱮ ᱜᱚᱞᱯᱚ ᱦᱩᱭᱩᱜᱼᱟ ᱛᱤᱦᱤᱧ ᱫᱚ ᱟᱨᱚ ᱯᱚᱨᱮᱛᱮ᱾
ᱦᱮᱸ ᱟᱫᱚ ᱴᱷᱤᱠ ᱜᱮᱭᱟ ᱛᱚᱵᱮ ᱟᱨ ᱡᱚᱠᱷᱚᱱ ᱛᱟᱦᱞᱮ ᱟᱹᱞᱤᱧ ᱥᱮᱫ ᱛᱟᱦᱞᱮ ᱦᱮᱡ ᱵᱟᱲᱟᱜ ᱵᱤᱱ ᱢᱤᱫ ᱵᱟᱨ ᱫᱤᱱ ᱦᱮᱸ ᱛᱚ